ᱡᱚᱦᱟᱨ ᱜᱮ
ᱦᱸ ᱡᱚᱦᱟᱨ ᱜᱮ ᱜᱚᱝᱠᱮ ᱨᱚᱲ ᱠᱚᱫᱚ ᱪᱟᱞ ᱠᱟᱱᱟ ᱥᱮ ᱵᱟᱝ
ᱦᱩᱸ ᱵᱷᱟᱜᱮ ᱴᱷᱤᱠ ᱜᱮ ᱟᱸᱡᱚᱢᱚᱜ ᱠᱟᱱᱟ ᱨᱚᱲ ᱠᱚᱫᱚ ᱴᱷᱤᱠ ᱜᱮᱭᱟ ᱛᱟᱦᱞᱮ ᱪᱮᱫ ᱠᱚᱵᱤᱱ ᱪᱤᱠᱟᱭᱮᱫᱟ ᱱᱤᱛᱚᱜ ᱫᱚ ᱟᱹᱞᱤᱧ ᱫᱚ ᱫᱩᱲᱩᱵ ᱵᱟᱲᱟ ᱟᱠᱟᱱᱟ ᱱᱤᱛᱚᱜ ᱫᱚ ᱟᱵᱤᱱ ᱠᱚ ᱪᱮᱫ ᱠᱚᱵᱤᱱ ᱪᱤᱠᱟᱹᱭᱮᱫᱟ?
ᱟᱹᱞᱤᱧ ᱦᱚᱸᱞᱤᱧ ᱫᱩᱲᱩᱵ ᱵᱟᱲᱟ ᱟᱠᱟᱱᱟ ᱡᱚᱢ ᱠᱚᱫᱚ ᱦᱩᱭᱱᱟᱥ ᱥᱮ ᱵᱟᱝ?
ᱦᱮᱸ ᱡᱚᱢ ᱵᱟᱲᱟ ᱠᱚᱫᱚ ᱦᱩᱭ ᱠᱟᱱᱟ ᱟᱨᱠᱤ ᱟᱹᱵᱤᱱ ᱜᱮ? ᱡᱚᱢ ᱵᱟᱲᱟ ᱠᱚᱫᱚ ᱦᱩᱭ ᱟᱠᱟᱱ ᱛᱟᱵᱤᱱᱟ ᱥᱮ ᱵᱟᱝ ᱟᱨᱠᱤ
ᱡᱚᱢᱰᱟᱲ ᱫᱚ ᱦᱩᱭᱮᱱ ᱛᱟᱞᱤᱧᱟ ᱟᱫᱚ
ᱚᱸ
ᱤᱭᱟᱹ ᱪᱟᱥᱵᱟᱥ ᱠᱚᱫᱚ ᱮᱛᱚᱦᱚᱵ ᱠᱟᱱᱟ ᱥᱮ ᱵᱟᱝ
ᱱᱮᱸ ᱪᱟᱥᱼᱵᱟᱥ ᱠᱚᱫᱚ ᱮᱛᱚᱦᱚᱵ ᱠᱟᱱᱟ ᱱᱤᱛᱚᱜ ᱫᱚ ᱪᱟᱥᱼᱵᱟᱥ ᱠᱚ ᱡᱳᱨᱥᱩᱨᱞᱮ ᱪᱟᱹᱞᱩ ᱠᱟᱫᱟ ᱟᱨᱠᱤ ᱟᱞᱮ ᱥᱮᱫ ᱫᱚ ᱛᱚ ᱪᱟᱥ ᱟᱹᱞᱤᱧ ᱫᱚ ᱠᱷᱮᱛ ᱠᱚᱜᱮᱞᱤᱧ ᱪᱟᱞᱟᱣ ᱞᱮᱱᱟ ᱱᱤᱛᱚᱜ ᱞᱤᱧ ᱦᱮᱡ ᱱᱟ ᱟᱨᱠᱤ ᱠᱤᱪᱷᱩ ᱠᱷᱚᱱ ᱞᱟᱦᱟ ᱱᱛᱮᱫ ᱠᱟᱹᱴᱤᱡ ᱟᱲᱮ ᱞᱟᱜ ᱛᱟᱦᱮᱸ ᱠᱟᱱᱟ ᱛᱚ ᱟᱲᱮ ᱠᱚ ᱞᱟᱜ ᱵᱟᱲᱟ ᱠᱟᱛᱮᱫ ᱟᱨᱠᱤ ᱱᱤᱛᱚᱜ ᱦᱮᱡᱠᱟᱛᱮᱫ ᱡᱚᱢ ᱵᱟᱲᱟ ᱠᱟᱛᱮᱫ ᱞᱤᱧ ᱡᱤᱨᱟᱹᱜ ᱠᱟᱱᱟ ᱟᱨᱠᱤ ᱱᱤᱛᱳ ᱫᱚ
ᱦᱩᱸ
ᱛᱚ ᱟᱹᱵᱤᱱ ᱫᱚ ᱠᱷᱮᱛ ᱠᱚᱫᱚ ᱵᱟᱵᱤᱱ ᱪᱟᱞᱟᱣ ᱟᱠᱟᱱᱟ ᱥᱮ ᱪᱟᱥᱵᱟᱥ ᱠᱚᱫᱚ ᱟᱹᱣᱨᱤ ᱟᱨᱟᱢᱵᱷᱚᱜ ᱛᱟᱯᱮ ᱟᱯᱮᱭᱟᱜ ᱫᱚ
ᱦᱮ ᱟᱹᱞᱤᱧ ᱫᱚ ᱵᱟᱭᱨᱮ ᱨᱮ ᱦᱮᱱᱟᱜᱞᱤᱧᱟ ᱯᱟᱲᱦᱟᱣ ᱞᱤᱧ ᱦᱮᱡ ᱟᱠᱟᱱᱟ ᱯᱟᱲᱦᱟᱜ ᱜᱮᱭᱟᱞᱤᱧ ᱛᱚ ᱟᱫᱚ ᱵᱟᱭᱨᱮᱞᱤᱧ
ᱟᱪᱪᱷᱟ ᱟᱪᱪᱷᱟ ᱟᱪᱷᱟᱷᱟ ᱟᱪᱪᱷᱟ ᱚᱱᱟᱛᱮ ᱵᱟᱭᱨᱮ ᱨᱮ ᱢᱮᱱᱟᱜ ᱵᱤᱱᱟ ᱵᱟᱝ
ᱦᱩᱸ ᱚᱲᱟᱜ ᱠᱚᱫᱚᱞᱤᱧ ᱪᱟ ᱵᱟᱲᱟ ᱞᱮᱱᱟ ᱟᱫᱚ ᱪᱟᱥᱵᱟᱥ ᱠᱚᱫᱚ ᱮᱛᱚᱵᱚᱦᱚ ᱠᱟᱱᱟ ᱟᱫᱚ ᱟᱫᱚ ᱪᱟ ᱫᱚ ᱢᱤᱫ ᱫᱤᱱ ᱵᱟᱨᱫᱤᱱᱞᱤᱧ ᱪᱟ ᱞᱮᱱᱟ ᱟᱨ ᱫᱤᱱ
ᱚ ᱟᱪᱪᱷᱟ ᱟᱪᱪᱷᱟ ᱛᱟᱦᱞᱮ ᱪᱟᱥᱵᱟᱥ ᱠᱚᱫᱚ ᱟᱯᱮᱥᱮᱫ ᱟᱯᱮᱥᱮᱫ ᱫᱚ ᱪᱟᱥ ᱵᱟᱟᱥ ᱠᱚᱫᱚ ᱛᱤᱱᱟᱹᱜ ᱜᱟᱱ ᱫᱮᱨᱤ ᱟᱠᱟᱱᱟ ᱥᱮ ᱟᱨᱟᱢᱵᱚ ᱟᱠᱟᱫᱟ ᱯᱮ ᱥᱮ ᱵᱟᱯᱮ ᱟᱨᱟᱢᱵᱚ ᱟᱠᱟᱫᱟ
ᱟᱞᱮᱥᱮᱫ ᱫᱚ ᱮᱛᱚᱦᱚᱵᱢᱟ ᱦᱳᱭᱠᱟᱱ ᱟᱫᱚ ᱟᱫᱚ ᱰᱤ ᱞᱚᱜᱚᱱ ᱜᱮ ᱮᱛᱚᱵ ᱠᱟᱱᱟ ᱛᱞᱟ ᱨᱚᱦᱚᱭ ᱛᱚ ᱚᱱᱮ ᱛᱚᱞᱟ ᱛᱳᱫ ᱠᱚᱫᱚ ᱥᱩᱨᱩ ᱢᱟᱱᱮ ᱟᱨᱟᱢᱵᱷᱚ ᱟᱠᱟᱱᱟ ᱛᱚ ᱦᱤᱛᱳᱜ ᱫᱚ ᱥᱩᱫᱩ ᱨᱚᱦᱚᱭ ᱴᱟᱜ ᱵᱟᱠᱤ ᱦᱮᱱᱟᱜᱼᱟ ᱟᱫᱚ ᱟᱯᱮ ᱥᱮᱫ ᱫᱚ ᱜᱚᱝᱠᱮ
ᱟᱞᱮ ᱥᱮᱫ ᱢᱟ ᱡᱳᱨᱥᱳᱨ ᱜᱮ ᱯᱮᱨᱟᱭ ᱢᱟᱡᱷᱟᱼᱢᱟᱡᱷᱤ ᱡᱟᱭᱜᱟ ᱨᱮ ᱦᱮᱡ ᱟᱠᱟᱱᱟ ᱪᱟᱥᱼᱵᱟᱥ ᱠᱚᱫᱚ ᱟᱨ ᱠᱚᱢᱠᱫᱤᱱ ᱠᱷᱟᱱᱜᱮ ᱟᱞᱮ ᱫᱚ ᱪᱟᱥᱵᱟᱥ ᱠᱚᱫᱚ ᱯᱮᱨᱟᱭ ᱠᱚᱢᱯᱞᱤᱴ ᱞᱮᱠᱟ ᱠᱚᱢᱯᱞᱤᱴᱚᱜ ᱛᱟᱞᱮᱭᱟ
ᱦᱩᱸ ᱟᱫᱚ ᱜᱚᱝᱠᱮ ᱟᱫᱚ ᱡᱷᱮᱸᱴ ᱵᱚᱸᱜᱟ ᱡᱟ ᱠᱚ ᱞᱟᱹᱭᱟ ᱡᱮ ᱡᱷᱮᱸᱴ ᱵᱚᱸᱜᱟ ᱛᱚᱠᱷᱚᱱ ᱫᱚ ᱪᱮᱫ ᱯᱮ ᱢᱟᱱᱮ ᱪᱟᱥ ᱵᱟᱲ ᱪᱮᱫ ᱪᱮᱫ ᱠᱚᱫᱚᱯᱮ ᱪᱟᱥ ᱵᱟᱲᱟᱭ ᱜᱮᱭᱟ
ᱦᱮᱸ ᱪᱟᱥ ᱵᱟᱲᱟ ᱠᱚᱫᱚ ᱟᱞᱮᱥᱮᱫ ᱫᱚ ᱯᱨᱟᱭ ᱡᱷᱚᱛᱚ ᱨᱚᱠᱚᱢᱟᱜ ᱥᱚᱵᱽᱡᱤ ᱠᱚᱜᱮᱞᱮ ᱪᱟᱥ ᱵᱟᱲᱟᱭ ᱜᱮᱭᱟ ᱦᱮ ᱢᱟᱱᱮ ᱡᱟᱦᱟᱸ ᱛᱤᱱᱟᱹᱜ ᱵᱟᱡᱟᱨ ᱠᱚᱨᱮ ᱡᱟᱦᱟᱸ ᱥᱚᱵᱡᱤ ᱠᱚᱵᱚᱱ ᱧᱟᱢ ᱮᱫᱟ
ᱦᱮᱸ
ᱡᱷᱚᱛᱚ ᱨᱚᱠᱚᱢᱟᱜ ᱜᱮ ᱟᱞᱮ ᱫᱚᱞᱮ ᱪᱟᱥᱵᱟᱥ ᱜᱮᱭᱟ ᱠᱟᱨᱚᱱ ᱟᱞᱮᱥᱮᱫ ᱫᱚ ᱪᱟᱥᱵᱟᱥ ᱫᱚ ᱮᱠᱴᱩ ᱫᱟᱜ ᱠᱚᱨᱮᱱᱟᱜ ᱫᱚ ᱩᱱᱟᱹᱜ ᱚᱵᱷᱟᱵᱽ ᱵᱟᱹᱱᱩᱜ ᱜᱮᱭᱟ ᱛᱚ ᱥᱟᱱᱟᱢ ᱞᱮᱠᱟᱱᱟᱜ ᱥᱚᱵᱡᱤ ᱠᱚᱜᱮ ᱟᱞᱮ ᱥᱮᱫ ᱫᱚ ᱟᱨᱠᱤ ᱦᱩᱭᱩᱜ ᱜᱮᱭᱟ ᱛᱚ ᱟᱯᱮ ᱥᱮᱫ ᱫᱚ ᱥᱚᱵᱽᱡᱤ ᱠᱚᱯᱮ ᱪᱟᱥ ᱜᱮᱭᱟ ᱥᱮ ᱥᱩᱫᱩ ᱦᱳᱲᱳ ᱠᱚᱜᱮᱯᱮ ᱪᱟᱥ ᱜᱮᱭᱟ
ᱟᱞᱮ ᱥᱮᱫ ᱫᱚ ᱜᱚᱝᱠᱮ ᱫᱚ ᱟᱞᱮ ᱫᱚ ᱠᱮᱱᱮᱞ ᱨᱮᱱᱟᱜ ᱫᱟᱜ ᱛᱮ ᱦᱤᱡᱩᱜ ᱜᱮᱭᱟ ᱥᱮ ᱟᱫᱚ ᱪᱟᱥᱵᱟᱥ ᱫᱚᱞᱮ ᱚᱸᱰᱮ ᱫᱚ ᱵᱷᱟᱜᱮ ᱜᱮ ᱦᱩᱭᱩᱜᱼᱟ ᱛᱟᱦᱮᱞᱮ ᱟᱫᱚ ᱥᱚᱵᱡᱤ ᱠᱚᱫᱚᱞᱮ ᱪᱟᱥ ᱵᱟᱲᱟᱭ ᱜᱮᱭᱟ ᱡᱮ ᱱᱚᱳᱭᱟ ᱠᱚᱫᱚ ᱟᱫᱚᱢ ᱚᱱᱟ. ᱜ ᱫᱚ ᱵᱷᱟᱜᱤ ᱫᱚ ᱠᱮᱱᱮᱞ ᱨᱮᱱᱟᱜ ᱫᱟᱜ ᱛᱮᱫᱚ ᱟᱞᱮ ᱫᱚ ᱪᱟᱥ ᱫᱚ ᱵᱟᱝ ᱵᱷᱟᱜᱤᱜᱼᱟ ᱥᱮ ᱡᱚᱠᱷᱚᱱ ᱛᱚᱠᱷᱚᱱ ᱴᱟᱭᱤᱢ ᱨᱮᱠᱚ ᱟᱲᱟᱜᱟᱥᱮ ᱚᱱᱟ ᱠᱷᱟᱹᱛᱤᱨ ᱛᱮ ᱟᱫᱚ ᱩᱱᱟᱹᱜ ᱫᱚ ᱪᱟᱥᱼᱵᱟᱥ ᱫᱚ ᱵᱷᱟᱜᱮ ᱫᱚ ᱵᱟᱝ ᱦᱩᱭᱩᱜᱼᱟ᱾
ᱚᱻ ᱟᱞᱮ ᱥᱮᱫ ᱫᱚ ᱟᱨᱠᱤ ᱪᱟᱥ ᱠᱚᱫᱚ ᱟᱹᱰᱤ ᱟᱹᱰᱤ ᱡᱳᱨᱥᱳᱨᱜᱮ ᱡᱚᱛᱚ ᱦᱚᱲ ᱡᱚᱛᱚ ᱦᱚᱲ ᱥᱟᱱᱟᱢ ᱦᱚᱲ ᱜᱮᱠᱚ ᱪᱟᱥ ᱥᱤᱭᱟ ᱟᱹᱰᱤ ᱡᱩᱨᱜ ᱜᱮ ᱵᱮᱥᱤ ᱵᱷᱟᱜᱽ ᱦᱩᱲᱩ ᱱᱮᱛᱟᱨ ᱫᱚ ᱠᱟᱨᱚᱱ ᱦᱩᱲᱩ ᱨᱮᱫᱚ ᱩᱱᱟᱹᱜ ᱯᱩᱭᱥᱟ ᱠᱚ ᱵᱟᱝ ᱦᱩᱭᱩᱜ ᱠᱟᱱᱛᱮ ᱵᱮᱥᱤᱨ ᱵᱷᱟᱜᱽ ᱦᱚᱲ ᱜᱮ ᱦᱩᱲᱩ ᱵᱟᱝᱛᱮ ᱢᱟᱱᱮ ᱥᱚᱵᱡᱤ ᱠᱚᱜᱮ ᱡᱮᱛ ᱼᱼ ᱛᱩ ᱟᱹᱰᱤ ᱡᱳᱨ ᱫᱟᱢ ᱥᱚᱵᱡᱤ ᱠᱚ ᱪᱟᱦᱤᱫᱟ ᱟᱹᱰᱤ ᱵᱮᱥᱤ ᱜᱮᱭᱟ ᱛᱚ ᱚᱱᱟᱛᱮ ᱵᱮᱥᱤᱨ ᱵᱷᱟᱜᱽ ᱦᱚᱲᱜᱮ ᱱᱤᱛᱚᱜ ᱫᱚ ᱥᱚᱵᱡᱤ ᱠᱚᱠᱚ ᱪᱟᱥ ᱮᱫᱟ ᱟᱨᱚ
ᱦᱩᱸ
ᱵᱤᱵᱷᱤᱱᱱᱚ ᱨᱚᱠᱚᱢᱟᱜ ᱥᱚᱵᱽᱡᱤ ᱠᱚ ᱡᱟᱦᱟᱸ ᱠᱚ ᱫᱚᱢᱮ ᱫᱟᱢ ᱜᱮᱭᱟ ᱵᱟᱡᱟᱨ ᱚᱱᱠᱟᱱᱟᱜ ᱥᱚᱵᱽᱡᱤ ᱟᱨᱠᱤ ᱟ ᱪᱟᱦᱤᱫᱟ ᱚᱱᱩᱡᱟᱭᱤ ᱠᱚ ᱪᱟᱥ ᱮᱫᱟ ᱟᱨᱠᱤ ᱦᱩᱲᱳ ᱠᱚᱫᱚ ᱠᱚ ᱠᱚᱢ ᱮᱫᱟ ᱟᱨᱠᱤ ᱱᱤᱛᱚᱜ ᱫᱚ
ᱦᱩᱸ ᱛᱚ ᱜᱚᱢᱠᱮ ᱟᱫᱚ ᱟᱫᱚ ᱟᱯᱮ ᱥᱮᱫ ᱫᱚ ᱠᱮᱱᱮᱞ ᱠᱷᱚᱱᱟᱜ ᱫᱟᱜ ᱠᱚᱫᱚ ᱦᱤᱡᱩᱜᱼᱟ
ᱵᱟᱸ ᱵᱟᱸ ᱟᱞᱮᱥᱮᱫ ᱫᱚ ᱠᱮᱱᱮᱞ ᱠᱚᱫᱚ ᱠᱮᱱᱮᱞ ᱠᱚᱫᱚ ᱠᱮᱱᱮᱞ ᱠᱚᱫᱚ ᱵᱟᱹᱱᱩᱜᱼᱟ ᱟᱫᱚ ᱮᱢᱱᱤ ᱛᱮ ᱡᱚᱛᱚ ᱯᱨᱟᱭ ᱚᱲᱟᱜ ᱨᱮᱜᱮ ᱢᱤᱱᱤ ᱠᱚᱠᱚ ᱵᱟᱹᱭᱥᱟᱹᱣ ᱠᱟᱣᱱᱟ ᱱᱤᱛᱚᱜ ᱫᱚ ᱟᱨ ᱟᱞᱮ ᱥᱮᱫ ᱫᱚ ᱡᱮᱦᱮᱛᱩ ᱥᱚᱢᱟᱱ ᱚᱛ ᱵᱤᱞᱟᱹᱛᱤ ᱧᱚᱜ ᱜᱮᱭᱟᱞᱮ ᱛᱚ ᱚᱱᱟᱛᱮ ᱟᱫᱚ ᱠᱟᱹᱴᱤᱡ ᱪᱩᱞᱩᱝ ᱫᱟᱜ ᱞᱮᱠᱷᱟᱱ ᱜᱮ ᱫᱚᱢᱮ ᱫᱟᱜ ᱛᱩᱵᱟᱜᱼᱟ ᱟᱨᱠᱤ ᱛᱚ ᱚᱱᱟᱛᱮ ᱚᱞᱯᱚ ᱫᱟᱜ ᱠᱚᱛᱮ ᱜᱮ ᱦᱳᱭ ᱵᱟᱲᱟᱜ ᱜᱮᱭᱟ ᱡᱟᱦᱟᱱᱟᱜ ᱪᱟᱥ ᱠᱚᱜᱮ ᱟᱨᱠᱤ ᱛᱚ ᱫᱚᱢᱮ ᱫᱚ ᱫᱟᱜ ᱵᱟᱝ ᱞᱟᱜᱟᱜᱼᱟ
ᱟᱫᱚ ᱜᱚᱢᱠᱮ ᱫᱚ ᱟᱹᱞᱩ ᱠᱚ ᱟᱹᱞᱩ ᱠᱚᱫᱚ ᱨᱚᱦᱚᱭ ᱨᱚᱦᱚᱭ ᱵᱟᱲᱟᱭᱟ
ᱦᱮᱸ
ᱟᱨ ᱞᱟᱹᱭ ᱫᱟᱹᱧ ᱟᱹᱞᱩ ᱠᱚᱫᱚ ᱯᱮ ᱨᱚᱦᱚᱸᱭ ᱵᱟᱲᱟᱭ ᱜᱮᱭᱟ
ᱦᱮᱸ ᱟᱞᱩ ᱠᱚᱦᱚᱸ ᱥᱤᱡᱤᱱ ᱨᱮᱫᱚ ᱟᱹᱰᱤ ᱡᱳᱨ ᱟᱹᱞᱩ ᱞᱮ ᱪᱟᱥ ᱜᱮᱭᱟ ᱢᱟᱱᱮ ᱱᱚᱜᱼ ᱱᱟ ᱦᱳᱲᱳ ᱠᱚ ᱨᱚᱦᱚᱭ ᱦᱳᱲᱳ ᱠᱚ ᱨᱟᱠᱟᱵ ᱠᱟᱛᱮᱫ ᱟᱭ ᱛᱩᱲᱤ ᱠᱚ ᱨᱚᱦᱚᱭ ᱦᱚᱭ ᱛᱩᱲᱤ ᱠᱚ ᱦᱩᱭᱱᱟ ᱛᱟᱨᱯᱚᱨᱮ ᱛᱩᱲᱤ ᱜᱩᱦᱩᱢ ᱠᱚᱞᱮ ᱪᱟᱥ ᱜᱮᱭᱟ ᱚᱱᱟ ᱠᱚ ᱪᱟᱥ ᱵᱟᱲᱟ ᱠᱟᱛᱮᱜ ᱟᱫᱚ ᱟᱞᱮ ᱫᱚ ᱟᱹᱞᱩ ᱠᱚᱞᱮ ᱵᱟᱹᱭᱥᱟᱹᱣ ᱜᱮᱭᱟ ᱟᱹᱞᱩ ᱠᱚ ᱡᱚᱠᱷᱚᱱ ᱜᱮ ᱨᱮᱭᱟᱲ ᱫᱤᱱ ᱥᱮᱴᱮᱨᱚᱜ ᱠᱟᱱᱟ ᱟᱹᱞᱩ ᱠᱚ ᱠᱚᱯᱤ ᱠᱚ ᱯᱮᱸᱭᱟᱡᱽ ᱠᱚ ᱟᱫᱟ ᱠᱚ ᱨᱟᱹᱥᱩᱱ ᱠᱚ ᱢᱟᱱᱮ ᱥᱟᱱᱟᱢ ᱞᱮᱠᱟᱱᱟᱜ ᱜᱮᱞᱮ ᱨᱚᱦᱚᱭ ᱠᱟᱜ ᱜᱮᱭᱟ ᱟᱨᱠᱤ ᱟᱨ ᱡᱮᱦᱮᱛᱩ ᱚᱱᱟ ᱠᱚᱨᱮ ᱫᱟᱜ ᱠᱚ ᱩᱱᱟᱹᱜ ᱫᱟᱜ ᱫᱚ ᱞᱟᱜᱟᱣ ᱫᱚ ᱞᱟᱜᱟᱜ ᱜᱮᱭᱟ ᱟᱨ ᱵᱟᱸᱫ ᱯᱩᱠᱷᱨᱤ ᱠᱚᱨᱮ ᱫᱟᱜ ᱩᱱ ᱫᱚ ᱯᱮᱨᱮᱡ ᱧᱚᱜ ᱜᱮ ᱛᱟᱦᱮᱱ ᱜᱮᱭᱟ ᱛᱟᱦᱞᱮ ᱚᱱᱟ ᱦᱤᱥᱟᱹᱵᱽ ᱛᱮ ᱟᱫᱚ ᱩᱱ ᱥᱢᱚᱭ ᱫᱚ ᱟᱹᱰᱤ ᱡᱳᱨ ᱜᱮᱞᱮ ᱪᱟᱥ ᱜᱮᱭᱟ ᱟᱨᱠᱤ ᱡᱚᱛᱚ ᱨᱚᱠᱚᱢᱟᱜ ᱥᱚᱵᱽᱡᱤ ᱜᱮ ᱟᱨᱠᱤ
ᱟᱫᱚ ᱜᱚᱝᱠᱮ ᱫᱚ ᱛᱩᱲᱤ ᱛᱤᱞᱢᱤᱧ ᱠᱚᱫᱚ ᱯᱮ ᱨᱚᱦᱚᱭ ᱵᱟᱲᱟᱭ ᱜᱮᱭᱟ ᱥᱮ ᱵᱟᱝ ᱥᱮ ᱟᱫᱚ ᱚᱱᱮ ᱛᱩᱲᱤ ᱠᱚᱫᱚ ᱯᱮ ᱨᱚᱦᱚᱭᱟ ᱯᱮ ᱟᱱᱮ ᱟᱫᱚ ᱛᱩᱲᱤ ᱠᱚᱫᱚ ᱨᱚᱦᱚᱭ ᱠᱮᱫᱟ ᱨᱚᱦᱚᱭ ᱵᱟᱯᱮ ᱨᱚᱦᱚᱭ ᱵᱟᱲᱟᱭ ᱜᱮᱭᱟ
ᱦᱮᱸ ᱛᱩᱲᱤ ᱠᱚᱫᱚᱞᱮ ᱛᱩᱲᱤ ᱦᱚᱸ ᱠᱷᱚᱥᱞᱟ ᱦᱚᱸ ᱢᱩᱠ ᱦᱚᱸ
ᱚᱱᱟ ᱠᱚᱫᱚ ᱥᱟᱱᱟᱢᱟᱜ ᱜᱮᱞᱮ ᱨᱚᱦᱚᱭ ᱜᱮᱭᱟ ᱟᱨ ᱡᱮᱦᱮᱛᱩ ᱚᱱᱟ ᱟᱞᱮ ᱫᱚ ᱥᱩᱱᱩᱢ ᱠᱚᱫᱚ ᱵᱟᱞᱮ ᱦᱟᱛᱟᱣᱟ ᱡᱟ ᱛᱩᱲᱤ ᱠᱷᱚᱥᱞᱟ ᱠᱚᱨᱮᱱᱟᱜ ᱥᱩᱱᱩᱢ ᱠᱚ ᱛᱮᱜᱮᱞᱮ ᱪᱟᱞᱟᱣᱟ ᱠᱟᱨᱚᱱ ᱛᱩᱲᱤ ᱦᱚᱸ ᱟᱹᱰᱤ ᱟᱹᱰᱤ ᱵᱟᱹᱲᱛᱤ ᱜᱮᱞᱮ ᱪᱟᱥ ᱜᱮᱭᱟ ᱛᱚ ᱚᱱᱟᱛᱮ ᱛᱩᱲᱤ ᱠᱚᱛᱮ ᱱᱟᱜ ᱜᱮ ᱯᱨᱟᱭ ᱟᱞᱮᱭᱟᱜ ᱥᱩᱱᱩᱢ ᱠᱚᱫᱚ ᱵᱟᱭᱨᱮ ᱠᱷᱚᱱ ᱫᱚ ᱵᱟᱝ ᱦᱟᱛᱟᱣ ᱦᱳᱭᱳᱜ ᱛᱟᱞᱮᱭᱟ ᱟᱨᱠᱤ ᱚᱱᱟ ᱛᱩᱲᱤ ᱠᱚᱜᱮᱞᱮ ᱞᱮᱱ ᱠᱟᱛᱮ ᱠᱟᱛᱮ ᱞᱮ ᱥᱩᱱᱩᱢ ᱵᱟᱲᱟ ᱦᱚᱪᱚᱭᱟ ᱛᱚ ᱚᱱᱟ ᱥᱩᱱᱩᱢ ᱠᱚᱛᱮ ᱜᱮ ᱟᱞᱮᱚᱣᱟᱜ ᱫᱚ ᱦᱳᱭ ᱜᱚᱫᱚᱜ ᱟᱯᱮ ᱫᱚ ᱛᱩᱲᱤ ᱠᱚᱫᱚ ᱯᱮ ᱪᱟᱥ ᱜᱮᱭᱟ ᱥᱮ ᱵᱟᱝ
ᱟᱞᱮ ᱫᱚ ᱛᱩᱲᱤ ᱠᱚᱫᱚᱞᱮ ᱪᱟᱥ ᱵᱟᱲᱟᱭ ᱜᱮᱭᱟ ᱟᱫᱚ ᱛᱩᱲᱤ ᱜᱮ ᱨᱚᱦᱚᱲ ᱠᱟᱛᱮ ᱟᱫᱚ ᱚᱱᱟ ᱜᱮᱞᱮ ᱞᱮᱱ ᱠᱟᱛᱮ ᱟᱫᱚ ᱚᱱᱟ ᱜᱮᱞᱮ ᱥᱩᱱᱩᱢ ᱞᱟᱜᱟᱭ ᱜᱮᱭᱟ ᱟᱫᱚ ᱨᱮᱱᱟᱜ ᱥᱩᱱᱩᱢ ᱛᱮᱫᱚ ᱵᱟᱝ ᱦᱳᱭᱳᱜ ᱛᱟᱞᱮᱭᱟ ᱡᱟᱹᱥᱛᱤ ᱫᱚ ᱟᱫᱚ ᱚᱱᱟ ᱛᱮᱜᱮ ᱯᱟᱨᱚᱢᱚᱜ ᱛᱟᱞᱮ ᱜᱮᱭᱟ
ᱚ
ᱞᱮᱱ ᱥᱩᱱᱩᱢ ᱛᱮᱜᱮ
ᱟᱞᱮ ᱫᱚ ᱪᱟᱥ ᱫᱚ ᱵᱷᱟᱜᱮ ᱜᱮᱞᱮ ᱪᱟᱥ ᱜᱮᱭᱟ ᱟᱨᱠᱤ ᱚ ᱛᱟᱦᱞᱮ ᱟᱯᱮ ᱫᱚ ᱯᱷᱩᱞ ᱠᱚᱯᱤ ᱵᱟᱸᱫᱟ ᱠᱚᱯᱤ ᱠᱚ ᱚᱱᱟ ᱠᱚᱫᱚᱯᱮ ᱨᱚᱦᱚᱭ ᱵᱟᱲᱟᱭ ᱜᱮᱭᱟ ᱥᱮ ᱵᱟᱝ
ᱟᱫᱟ ᱚᱱᱟ ᱠᱚᱫᱚ ᱞᱮ ᱨᱚᱦᱚᱭ ᱜᱮᱭᱟᱞᱮ ᱥᱤᱡᱤᱱ ᱦᱮᱡ ᱞᱮᱱᱠᱷᱟᱱ ᱜᱮ ᱨᱮᱭᱟᱲ ᱨᱮᱱᱟᱜ ᱢᱤᱫᱴᱮᱱ ᱥᱤᱡᱤᱱ ᱩᱱ ᱥᱩᱢᱚᱭ ᱜᱮ ᱱᱚᱣᱟ ᱠᱚᱫᱚ ᱵᱤᱥᱤᱨᱵᱷᱟᱜ ᱞᱮ ᱨᱚᱦᱚᱭ ᱵᱟᱲᱟᱭᱼᱟ ᱵᱟᱸᱫᱷᱟ ᱠᱚᱯᱤ ᱯᱷᱩᱞ ᱠᱚᱯᱤ ᱠᱚᱫᱚ ᱟᱨ ᱤᱭᱟᱹ ᱴᱚᱢᱮᱴᱳ ᱠᱚᱫ ᱚᱱᱟ ᱠᱚᱫᱚ ᱞᱮ ᱫᱚᱞᱮ ᱪᱟᱥ ᱵᱟᱲᱟᱭ ᱜᱮᱭᱟ ᱨᱮᱭᱟᱲ ᱟᱯᱮ ᱫᱚ ᱨᱮᱭᱟᱲ ᱪᱮᱫ ᱠᱚᱯᱮ ᱪᱟᱥ ᱵᱟᱲᱟᱭᱼᱟ
ᱨᱮᱭᱟᱲ ᱥᱚᱢᱚᱭ ᱟᱞᱮ ᱫᱚ ᱚᱱᱟ ᱯᱷᱩᱞ ᱠᱚᱯᱤ ᱠᱚ ᱵᱟᱸᱫᱷᱟ ᱠᱚᱯᱤ ᱠᱚ ᱟᱹᱞᱩ ᱠᱚ ᱟᱨ ᱛᱩᱲᱤ ᱠᱚ ᱩᱱ ᱥᱚᱢᱚᱭ ᱫᱚ ᱚᱱᱟ ᱠᱚᱞᱮ ᱟᱞᱮᱞᱮ ᱪᱟᱥ ᱜᱮᱭᱟ ᱟᱹᱰᱤ ᱡᱳᱨ ᱟᱨᱠᱤ ᱯᱮᱸᱭᱟᱡᱽ ᱠᱚ ᱨᱟᱹᱥᱩᱱ ᱠᱚ ᱩᱱ ᱥᱚᱢᱚᱭ ᱫᱚ ᱚᱱᱟ ᱠᱚᱫᱚ ᱟᱹᱰᱤ ᱵᱟᱹᱲᱛᱤ ᱴᱚᱢᱮᱴᱳ ᱠᱚ ᱩᱱᱫᱚ ᱢᱟᱱᱮ ᱟᱹᱰᱤ ᱡᱳᱨ ᱜᱮᱞᱮ ᱨᱚᱦᱚᱭ ᱜᱮᱭᱟ ᱟᱨᱠᱤ ᱡᱟᱦᱟᱸ ᱠᱚ ᱡᱟᱦᱟᱸ ᱛᱤᱱᱟᱹᱜ ᱯᱨᱟᱭ ᱦᱳᱲᱳ ᱞᱮᱠᱟᱜᱮ ᱟᱞᱮ ᱦᱚᱸ ᱚᱱᱟ ᱠᱚᱦᱚᱸᱞᱮ ᱪᱟᱥ ᱜᱮᱭᱟ ᱟᱨ ᱟᱞᱮ ᱫᱚ ᱵᱮᱥᱤᱨ ᱵᱷᱟᱜᱽ ᱚᱲᱟᱜ ᱨᱮ ᱡᱚᱢ ᱞᱟᱹᱜᱤᱫ ᱫᱚ ᱵᱟᱝ ᱨᱮᱦᱚᱸ ᱵᱮᱥᱤᱨ ᱵᱷᱟᱜ ᱟᱠᱷᱨᱤᱧ ᱞᱟᱹᱜᱤᱫ ᱜᱮ ᱟᱨᱠᱤ ᱡᱮᱦᱚᱛᱩ ᱯᱩᱭᱥᱟᱹ ᱠᱚ ᱦᱳᱭᱳᱜ ᱠᱟᱱᱟ ᱥᱮ ᱛᱚ ᱚᱱᱟ ᱦᱤᱥᱟᱹᱵ ᱛᱮ ᱟᱞᱮ ᱫᱚ ᱟᱠᱷᱨᱤᱧ ᱡᱚᱱᱱᱮ ᱜᱮ ᱵᱮᱥᱤ ᱞᱮ ᱪᱟᱥ ᱵᱟᱥ ᱜᱮᱭᱟ ᱟᱨᱠᱤ
ᱛᱚ ᱚᱱᱠᱟᱱ ᱦᱮᱸ ᱟᱫᱚ ᱚᱱᱟ ᱨᱮᱱᱟᱜ ᱛᱮᱫ ᱫᱚ ᱢᱟᱱᱮ ᱪᱟᱥ ᱟᱱᱟᱡ ᱠᱚᱫᱚᱯᱮ ᱟᱠᱠᱷᱨᱤᱧ ᱵᱟᱲᱟᱭ ᱜᱮᱭᱟᱯᱮ
ᱦᱮᱸ ᱟᱞᱮ ᱫᱚ ᱟᱠᱷᱨᱤᱧ ᱜᱮᱭᱟᱞᱮ ᱛᱚ ᱫᱚᱢᱮ ᱜᱮ ᱯᱨᱟᱭ ᱜᱮᱞᱮ ᱟᱞᱮ ᱥᱩᱨ ᱠᱚᱨᱮ ᱦᱟᱴ ᱢᱮᱱᱟᱜᱼᱟ ᱵᱟᱡᱟᱨ ᱠᱚ ᱢᱮᱱᱟᱜᱼᱟ ᱥᱮ ᱛᱚ ᱚᱱᱟ ᱦᱤᱥᱟᱹᱵ ᱛᱮ ᱤᱫᱤᱭᱟᱞᱮ ᱥᱮᱛᱟᱜ ᱨᱮ ᱟᱹᱠᱷᱨᱤᱧ ᱟᱹᱭᱩᱵ ᱞᱮ ᱤᱫᱤᱭᱟ ᱢᱟᱡᱟᱱ ᱚᱱᱠᱟ ᱟᱹᱠᱷᱨᱤᱧ ᱞᱮ ᱮᱫᱤ ᱜᱮᱭᱟ ᱟᱨ ᱥᱮᱛᱟᱜ ᱨᱮᱦᱚᱸ ᱟᱹᱠᱷᱨᱤᱧ ᱞᱮ ᱮᱫᱤ ᱜᱮᱭᱟ ᱚᱱᱟ ᱛᱮ
ᱜᱚᱝᱠᱮ ᱟᱫᱚ ᱟᱹᱵᱤᱱ ᱫᱚᱵᱤᱱ ᱪᱟ ᱵᱟᱲᱟ ᱟᱠᱟᱱᱟ ᱥᱮ ᱵᱟᱝ ᱵᱟᱡᱟᱨ ᱛᱚ ᱟᱹᱠᱨᱤᱧ ᱠᱚᱫᱚ ᱛᱚ ᱚᱱᱟ ᱟᱱᱟᱡ ᱯᱟᱱᱟᱡ ᱠᱚᱫᱚ ᱟᱹᱠᱨᱤᱧ ᱞᱤᱧ ᱪᱟ ᱠᱟᱱᱟ᱾
ᱦᱮᱸ ᱵᱮᱥᱤᱨ ᱵᱷᱟᱜᱽ ᱟᱹᱞᱤᱧ ᱫᱚ ᱚᱲᱟᱜ ᱠᱚᱨᱮ ᱜᱮᱞᱤᱧ ᱛᱟᱦᱮᱱ ᱜᱮᱭᱟ ᱛᱚ, ᱛᱚ ᱚᱲᱟᱜ ᱠᱚᱨᱮᱱᱟᱜ ᱫᱚ, ᱟᱫᱚ ᱟᱹᱞᱤᱧ ᱠᱚᱜᱮ ᱟᱹᱞᱤᱧ ᱜᱮ ᱵᱮᱥᱤ ᱵᱟᱡᱟᱨ ᱠᱚᱫᱚ ᱞᱤᱧ ᱤᱫᱤ ᱵᱟᱲᱟᱭ ᱜᱮᱭᱟ ᱟᱨᱠᱤ ᱟᱹᱠᱷᱨᱤᱧ ᱠᱚᱫᱚ᱾ ᱟᱨ ᱪᱟᱥᱵᱟᱥ ᱠᱚᱦᱚᱸ ᱟᱹᱞᱤᱧ ᱜᱮ ᱵᱮᱥᱤ ᱞᱤᱧ ᱪᱟᱥ ᱵᱟᱥ ᱜᱮᱭᱟ ᱟᱨ ᱟᱠᱷᱨᱤᱧ ᱠᱚᱦᱚᱸ ᱟᱹᱞᱤᱧ ᱜᱮ ᱞᱤᱧ ᱤᱫᱤᱭᱟ ᱟᱨᱠᱤ ᱵᱮᱥᱤᱨ ᱵᱷᱟᱜᱽ ᱫᱚ᱾
ᱦᱩᱸ ᱛᱟᱦᱮ ᱪᱟᱥᱼᱵᱟᱥ ᱠᱚᱫᱟ ᱵᱷᱟᱜᱤ ᱜᱟᱱ
ᱦᱮᱸ ᱪᱟᱥᱼᱵᱟᱥ ᱠᱚᱫᱚ ᱟᱹᱰᱤ ᱵᱟᱹᱲᱛᱤ ᱜᱮᱞᱤᱧ ᱪᱟᱥ ᱵᱟᱥ ᱜᱮᱭᱟ ᱟᱹᱞᱤᱧ ᱫᱚ᱾
ᱦᱩᱸ
ᱪᱟᱥ ᱵᱟᱥ ᱠᱚᱫᱚ ᱵᱷᱟᱜᱤ ᱜᱮᱞᱤᱧ ᱵᱟᱲᱟᱭ ᱜᱮᱭᱟ ᱡᱚᱛᱚ ᱨᱚᱠᱚᱢᱟᱜ ᱪᱟᱥ ᱵᱟᱥ ᱜᱮᱞᱤᱧ ᱪᱟᱥ ᱵᱟᱲᱟ ᱟᱠᱟᱫᱟ᱾ ᱟᱫᱚ ᱟᱨ ᱱᱮᱛᱟᱨᱟᱜ ᱪᱟᱥ ᱵᱟᱥ ᱫᱚᱵᱮᱱ ᱵᱩᱡᱽ ᱮᱫᱟ ᱡᱮ ᱢᱟᱱᱮ ᱛᱤᱱᱟᱹᱜ ᱥᱟᱨ ᱠᱚᱢ ᱮᱢᱟᱜᱼᱟ, ᱨᱟᱥᱟᱭᱱᱤᱠ ᱥᱟᱨ ᱠᱚ ᱛᱚ ᱩᱱᱟᱹᱜ ᱵᱷᱟᱜᱤ ᱪᱟᱥ ᱦᱩᱭᱩᱜᱼᱟ ᱟᱨ ᱛᱤᱱᱟᱹᱜ ᱨᱟᱥᱟᱭᱱᱤᱠ ᱥᱟᱨ ᱠᱚᱢ ᱮᱢᱟᱜ ᱠᱟᱱᱟ, ᱢᱟᱱᱮ ᱡᱚᱢ ᱞᱮᱠᱷᱟᱱ ᱩᱱᱟᱹᱜ ᱦᱚᱲᱢᱚ ᱠᱷᱚᱛᱤᱭ ᱫᱟᱭ, ᱛᱚ
ᱦᱮᱸ
ᱟᱹᱞᱤᱧ ᱫᱚ ᱩᱱᱟᱹᱜ ᱜᱟᱱ ᱥᱟᱨ ᱵᱟᱝ ᱮᱢᱟᱜ ᱠᱟᱱ ᱨᱮᱦᱚᱸ ᱛᱚ ᱟᱨᱚ ᱵᱟᱝ ᱜᱟᱱ ᱵᱟᱝ ᱦᱩᱭᱩᱜ ᱠᱟᱱᱟ ᱟᱨ ᱱᱚᱣᱟ ᱥᱚᱵᱡᱤ ᱛᱤᱱᱟᱹᱜ ᱮᱢ ᱡᱚᱢᱟ ᱱᱚᱝᱠᱟᱱᱟᱜ ᱩᱱᱟᱹᱜ ᱜᱮ ᱦᱚᱲᱢᱚ ᱠᱚᱭ ᱠᱷᱚᱛᱤᱭ ᱮᱫᱟ ᱟᱨᱠᱤ᱾ ᱛᱚ ᱟᱯᱮ ᱠᱚᱫᱚ ᱚᱸ ᱥᱟᱨ ᱪᱟᱯᱟᱱ ᱠᱚᱫᱚ ᱮᱢ ᱠᱟᱛᱮ ᱯᱮ ᱪᱟᱥᱟ ᱥᱮ ᱵᱟᱝ ᱥᱟᱨ ᱪᱟᱯᱟᱱ ᱠᱚ ᱮᱢ ᱠᱟᱛᱮᱫ ᱜᱮᱯᱮ ᱪᱟᱥ ᱜᱮᱭᱟ ᱪᱮᱫ ᱞᱮᱠᱟ?
ᱜᱚᱝᱠᱮ ᱟᱞᱮ ᱥᱮᱫ ᱫᱚ ᱚᱱᱠᱟ ᱜᱮ ᱢᱟᱱᱮ ᱥᱟᱨ ᱪᱟᱯᱟᱱ ᱮᱢ ᱪᱷᱟᱲᱟ ᱫᱚ ᱟᱫᱚ ᱵᱷᱟᱜᱮ ᱵᱟᱝ ᱦᱩᱭᱩᱜ-ᱟ ᱥᱮ ᱥᱚᱵᱽᱡᱤ ᱠᱚᱫᱚ ᱟᱫᱚ ᱞᱟᱦᱟ ᱛᱮᱫᱚ ᱥᱟᱨ ᱪᱟᱯᱟᱱ ᱠᱚᱫᱚ ᱮᱢ ᱫᱚᱞᱮ ᱮᱢᱟᱜ ᱜᱮᱭᱟ ᱟᱫᱚ ᱩᱱᱟᱹᱜ ᱫᱚ ᱵᱟᱞᱮ ᱮᱢᱟᱜ ᱜᱮᱭᱟ ᱡᱮ ᱢᱚᱴᱟ ᱢᱩᱴᱤ ᱢᱤᱱᱤᱢᱟᱢ ᱫᱚᱞᱮ ᱮᱢᱟᱜ ᱪᱟᱥ ᱞᱟᱠᱷ ᱵᱷᱟᱜᱮ ᱦᱩᱭ ᱞᱟᱹᱜᱤᱫ
ᱜᱚᱢᱠᱮ ᱟᱫᱚ ᱡᱟᱹᱯᱩᱫ ᱫᱤᱱ ᱛᱚ ᱥᱮᱴᱮᱨ ᱮᱱᱟ ᱟᱫᱚ ᱟᱫᱚ ᱥᱮᱸᱫᱽᱨᱟ ᱠᱚᱫᱚ ᱵᱟᱢ ᱪᱟ ᱵᱟᱲᱟᱜ ᱜᱮᱭᱟ ᱥᱮᱪᱮᱫ?
ᱦᱮᱸ ᱡᱟ ᱯᱩᱫ ᱫᱤᱱ ᱠᱚᱫᱚ ᱟᱞᱮ ᱫᱚ ᱢᱟᱱᱮ ᱵᱤᱨ ᱵᱩᱨᱩ ᱥᱮᱸᱫᱽᱨᱟ ᱫᱚ ᱩᱱᱟᱹᱜ ᱵᱟᱞᱮ ᱪᱟᱞᱟᱜ ᱜᱮᱭᱟ ᱱᱤᱛᱚᱜ ᱫᱚ᱾ ᱡᱮᱦᱮᱛᱩ ᱫᱚᱢᱮ ᱥᱟᱠᱟᱢ ᱠᱚ ᱥᱟᱜᱮᱱ ᱮᱱᱟ ᱫᱟᱨᱮ ᱠᱚᱨᱮᱱᱟᱜ ᱫᱟᱨᱮ ᱠᱚ ᱦᱟᱨᱟᱜ ᱠᱟᱱᱟ ᱡᱷᱩᱯ ᱡᱷᱟᱴ ᱫᱚᱢᱮ ᱵᱮᱥᱤᱜ ᱠᱟᱱᱟ ᱛᱚ ᱱᱤᱛᱚᱜ ᱫᱚ ᱵᱤᱨ ᱵᱩᱨᱩ ᱠᱚᱨᱮ ᱡᱩᱫᱤ ᱢᱟᱱᱮ ᱥᱮᱸᱫᱽᱨᱟᱢ ᱪᱟᱞᱟᱜᱼᱟ, ᱛᱟᱦᱚᱞᱮ ᱦᱳᱭᱛᱳ ᱟᱢ ᱥᱩᱨ ᱨᱮ ᱛᱟᱦᱮᱱ ᱨᱮᱦᱚᱸ ᱡᱤᱵᱽᱼᱡᱤᱭᱟᱹᱞᱤ ᱟᱢ ᱵᱟᱢ ᱧᱮᱞ ᱧᱟᱢᱮᱭᱟ ᱞᱟᱴᱟ ᱯᱟᱴᱟ ᱠᱚᱜᱼᱟ᱾ ᱪᱤᱞᱤ ᱦᱚᱸ ᱵᱟᱢ ᱧᱮᱞ ᱧᱟᱢᱮᱭᱟ ᱚᱱᱟ ᱛᱮ ᱟᱞᱮ ᱫᱚ ᱵᱤᱨ ᱵᱩᱨᱩ ᱥᱮᱸᱫᱽᱨᱟ ᱠᱚᱫᱚ ᱵᱮᱥᱤᱨ ᱵᱷᱟᱜᱽ ᱫᱚ ᱟᱸᱜ ᱚᱱᱟ ᱜᱚᱨᱚᱢ ᱫᱤᱱ ᱩᱫᱽᱜᱟᱹᱨ ᱫᱤᱱ ᱩᱱ ᱥᱚᱢᱚᱭ ᱥᱟᱠᱟᱢ ᱠᱚ ᱧᱩᱨᱩᱜᱼᱟ ᱩᱱ ᱥᱚᱢᱚᱭ ᱯᱷᱟᱸᱠᱟ ᱧᱚᱜᱚᱜᱼᱟ ᱞᱟᱴᱟ ᱠᱚ, ᱩᱱ ᱥᱚᱢᱚᱭ ᱜᱮ ᱟᱞᱮ ᱫᱚ ᱵᱤᱥᱤ ᱵᱤᱨ ᱵᱩᱨᱩ ᱠᱚᱫᱚᱞᱮ ᱥᱮᱸᱫᱽᱨᱟᱭᱟ, ᱟᱨ ᱱᱮᱛᱟᱨ ᱫᱤᱱ ᱫᱚ ᱚᱱᱟ ᱦᱟᱹᱠᱩ ᱠᱚᱜᱮ ᱞᱮ ᱥᱟᱵ ᱵᱟᱲᱟ ᱠᱚᱣᱟ ᱟᱨᱠᱤ ᱫᱚᱢᱮ ᱵᱤᱨ ᱵᱩᱨᱩ ᱥᱮᱸᱫᱽᱨᱟ ᱫᱚ ᱱᱤᱛᱚᱜ ᱫᱚ ᱵᱟᱝᱞᱮ ᱪᱟᱞᱟᱜ ᱜᱮᱭᱟ ᱟᱨᱠᱤ᱾
ᱟᱫᱚ ᱜᱚᱝᱠᱮ ᱟᱫᱚ ᱟᱯᱮ ᱥᱮᱫ ᱫᱚ ᱥᱮᱸᱫᱽᱨᱟ ᱪᱟᱜ ᱵᱟᱲᱟᱜ ᱜᱮᱭᱟ ᱥᱮ ᱵᱟᱝ? ᱪᱟ ᱵᱟᱲᱟ ᱟᱠᱟᱱᱟ?
ᱦᱮᱸ ᱟᱞᱤᱧ ᱫᱚ ᱥᱮᱸᱫᱽᱨᱟ ᱫᱚ ᱡᱚᱛᱚ ᱨᱚᱠᱚᱢᱟᱜ ᱥᱮᱸᱫᱽᱨᱟ ᱜᱮᱞᱤᱧ ᱪᱟᱞᱟᱣ ᱠᱟᱱᱟ ᱡᱟᱦᱟᱸ ᱟᱵᱚᱣᱟᱜ ᱢᱟᱨᱟᱝ ᱢᱟᱨᱟᱝ ᱟᱡᱳᱫᱤᱭᱟᱹ ᱥᱮᱸᱫᱽᱨᱟ ᱠᱚ ᱢᱮᱱᱟᱜᱼᱟ, ᱵᱤᱥᱱᱩᱯᱩᱨ ᱥᱮᱸᱫᱽᱨᱟ ᱠᱚ ᱢᱮᱱᱟᱜᱼᱟ, ᱚᱱᱟ ᱠᱚ ᱛᱚ ᱪᱟᱞᱟᱣ ᱵᱟᱲᱟ ᱠᱟᱱᱟᱞᱤᱧ ᱟᱨᱠᱤ ᱢᱟᱨᱟᱝ ᱢᱟᱨᱟᱝ ᱥᱮᱸᱫᱽᱨᱟ ᱠᱚ, ᱦᱚᱸ ᱪᱟᱞᱟᱣ ᱵᱟᱲᱟ ᱠᱟᱱᱟ ᱞᱤᱧ᱾ ᱛᱚ ᱚᱱᱟ ᱠᱚᱨᱮ ᱫᱚ ᱪᱚᱫᱽ ᱥᱮᱸᱫᱽᱨᱟ ᱫᱚ ᱟᱹᱰᱤ ᱨᱟᱹᱥᱠᱟᱹ ᱵᱩᱡᱷᱟᱹᱜ ᱜᱮᱭᱟ ᱟᱹᱰᱤ ᱡᱳᱨ ᱦᱚᱲ ᱪᱟᱞᱟᱜ ᱜᱮᱭᱟ ᱜᱚᱴᱟ ᱠᱷᱚᱱ ᱫᱚᱞᱚ ᱵᱚᱞᱮ, ᱛᱚ ᱟᱢ ᱡᱤᱭᱟᱹᱲᱮᱢ ᱜᱚᱡ ᱫᱟᱲᱮᱭᱟᱜᱼᱟ ᱵᱟᱢ ᱜᱚᱡ ᱫᱟᱲᱮᱭᱟᱜᱼᱟ ᱠᱤᱱᱛᱩ ᱚᱸᱰᱮ ᱪᱟᱞᱟᱣ ᱞᱮᱱᱠᱷᱟᱱ ᱮᱱᱠᱷᱟᱱ ᱫᱚ ᱢᱟᱱᱮ ᱟᱹᱰᱤ ᱜᱟᱱ ᱜᱮ ᱨᱟᱹᱥᱠᱟᱹ ᱧᱟᱢᱚᱜᱼᱟ ᱟᱨᱠᱤ ᱚᱱᱠᱟ ᱵᱮᱯᱟᱨᱚᱜ ᱠᱟᱱᱟ᱾
ᱟᱹᱞᱤᱧ ᱫᱚ ᱵᱟᱹᱞᱤᱧ ᱪᱟ ᱵᱟᱲᱟ ᱟᱠᱟᱱᱟ ᱛᱚ ᱟᱡᱚᱫᱤᱭᱟᱹ ᱥᱮᱫᱽᱨᱮᱫᱨᱟ ᱫᱚ ᱟᱸᱡᱚᱢ ᱵᱟᱲᱟ ᱟᱠᱟᱫᱟ ᱞᱤᱧ ᱟᱰᱤ ᱜᱮ ᱥᱮᱸᱫᱽᱨᱟ ᱪᱟᱞᱟᱜ ᱨᱮᱱᱟᱜ ᱥᱚᱢᱚᱭ ᱫᱚ ᱵᱟᱞᱤᱧ ᱧᱟᱢᱟ ᱵᱮᱥᱤ ᱫᱚ
ᱟᱪᱪᱷᱟ ᱟᱪᱪᱷᱟ ᱟᱹᱵᱤᱱ ᱫᱚ ᱟᱫᱚ ᱵᱟᱭᱨᱮ ᱵᱟᱭᱨᱮ ᱠᱚᱨᱮ ᱵᱤᱱ ᱛᱟᱦᱮᱱ ᱠᱟᱱᱟ ᱛᱚ ᱟᱫᱚ ᱢᱟᱱᱮ ᱥᱮᱸᱫᱽᱨᱟ ᱠᱚ ᱱᱤᱛᱳᱜ ᱫᱚ ᱦᱳᱭᱛᱳ ᱥᱚᱢᱚᱭ ᱠᱚ ᱵᱟᱝ ᱦᱩᱭᱩᱜ ᱠᱟᱱ ᱛᱟᱵᱤᱱᱟ, ᱠᱤᱱᱛᱩ ᱢᱤᱫ ᱫᱷᱟᱣ ᱜᱟᱱ ᱥᱮᱸᱫᱽᱨᱟ ᱠᱟᱛᱮᱫ ᱪᱟᱞᱟᱜ ᱵᱤᱱ ᱟᱹᱰᱤ ᱨᱟᱹᱥᱠᱟᱹ ᱵᱤᱱ ᱵᱩᱡᱟ ᱟᱨᱠᱤ ᱢᱟᱱᱮ ᱥᱮᱸᱫᱽᱨᱟ, ᱟᱹᱰᱤ ᱨᱟᱹᱥᱠᱟᱹ ᱵᱩᱡᱷᱟᱹᱜ ᱜᱮᱭᱟ ᱟᱨᱠᱤ, ᱢᱟᱱᱮ ᱦᱚᱲ ᱦᱚᱲ ᱥᱟᱞᱟᱜ ᱡᱩᱫᱤ ᱫᱚᱞᱮ ᱵᱚᱞᱮᱢ ᱪᱟᱞᱟᱣ ᱠᱚᱜᱼᱟ, ᱚᱱᱟ ᱫᱚ ᱟᱹᱰᱤ ᱢᱚᱡᱽ ᱜᱮ ᱵᱩᱡᱷᱟᱹᱜᱼᱟ ᱾
ᱵᱟᱝ ᱟᱞᱮ ᱛᱮᱫ ᱫᱚ ᱟᱞᱮ ᱦᱚᱸ ᱪᱟ ᱵᱟᱲᱟ ᱫᱚ ᱦᱩᱭᱩᱜᱼᱟ, ᱛᱚ ᱡᱟᱦᱟᱸᱱᱟᱜ ᱥᱚᱢᱚᱭ ᱠᱚᱫᱚ ᱵᱟᱝ ᱪᱟ ᱠᱟᱛᱟ ᱫᱚ ᱵᱟᱝ ᱪᱟ ᱦᱩᱭ ᱟᱠᱟᱱᱟ ᱾ ᱛᱚ ᱜᱚᱝᱠᱮ ᱟᱫᱚ ᱪᱮᱫ ᱞᱮᱠᱟ ᱵᱩᱡᱷᱟᱹᱜ ᱜᱮᱭᱟ, ᱚᱸᱰᱮ ᱥᱮᱫᱽᱨᱟ ᱪᱟ ᱠᱟᱛᱮ ᱪᱮᱞᱮ ᱠᱚᱠᱚ ᱧᱟᱢ ᱵᱟᱲᱟᱜᱼᱟ?
ᱧᱟᱢ ᱫᱚ ᱟᱡᱚᱫᱤᱭᱟᱹ ᱵᱩᱨᱩ ᱨᱮᱫᱚ, ᱡᱷᱚᱛᱚ ᱨᱚᱠᱚᱢ ᱡᱤᱭᱟᱹᱞᱤ ᱠᱚ ᱜᱮ ᱢᱮᱱᱟᱜ ᱠᱚᱣᱟ ᱾ ᱦᱟᱹᱛᱤ ᱠᱚ ᱢᱟᱱᱮ ᱚᱱᱟ ᱠᱚᱨᱮ ᱢᱟᱱᱮ ᱠᱚ ᱵᱩᱨᱩ ᱥᱮᱸᱫᱽᱨᱟ ᱨᱮᱫᱚ ᱠᱟᱹᱴᱤᱡ ᱨᱤᱠᱥ ᱢᱮᱱᱟᱜᱼᱟ ᱾ ᱠᱟᱨᱚᱱ ᱡᱷᱚᱛᱚ ᱨᱚᱠᱚᱢ ᱦᱤᱝᱥᱨᱚ ᱡᱤᱵᱽ ᱡᱤᱭᱟᱹᱞᱤ ᱠᱚ ᱢᱮᱱᱟᱜ ᱠᱚᱣᱟ ᱾ ᱛᱚ ᱟᱨ ᱮᱢᱱᱤ ᱟᱹᱛᱩᱳ ᱚᱲᱟᱜ ᱠᱚ ᱨᱮᱱᱟᱜ ᱵᱤᱨ ᱵᱩᱨᱩ ᱠᱚᱨᱮ ᱥᱮᱸᱫᱽᱨᱟ ᱨᱮᱫᱚ ᱩᱱᱟᱹᱜ ᱨᱤᱠᱥ ᱵᱟᱹᱱᱩᱜᱼᱟ ᱾ ᱠᱟᱨᱚᱱ ᱚᱸᱰᱮ ᱫᱚ, ᱮᱴᱟᱜ ᱠᱤᱪᱷᱩ ᱡᱤᱞᱟᱹ ᱵᱟᱭ ᱛᱟᱦᱮᱸᱱᱟ ᱾ ᱥᱩᱠᱨᱤ ᱠᱚ ᱠᱚ ᱛᱟᱦᱮᱸᱱᱟ ᱾ ᱠᱩᱞᱟᱹᱭ ᱠᱚ, ᱦᱟᱰᱜᱟᱨ ᱠᱚ, ᱛᱩᱭᱩ ᱠᱚ, ᱡᱟᱸᱵᱽᱲᱩ ᱩᱱᱠᱩ ᱠᱚ ᱧᱟᱢᱚᱜᱼᱟ, ᱛᱚᱨᱦᱚᱱ ᱠᱚ, ᱛᱚ ᱩᱱᱠᱩ ᱥᱮᱫᱽᱨᱟ ᱨᱮᱫᱚ ᱩᱱᱟᱹᱜ ᱨᱤᱠᱥ ᱵᱟᱹᱱᱩᱜᱼᱟ ᱾ ᱟᱨ ᱦᱟᱸᱰᱮ ᱫᱚ ᱟᱹᱰᱤ ᱨᱚᱠᱚᱢ ᱡᱤᱵᱽ ᱡᱤᱭᱟᱹᱞᱤ ᱠᱚ ᱛᱟᱦᱮᱸᱱᱟ ᱛᱚ, ᱛᱚ ᱩᱱᱠᱩ ᱥᱟᱞᱟᱜ ᱡᱩᱫᱤ ᱥᱟᱢᱟᱝ, ᱥᱟᱶ ᱧᱟᱯᱟᱢ ᱜᱚᱫᱚᱜᱼᱟ ᱛᱚ, ᱛᱚ ᱠᱷᱚᱱ ᱫᱚ ᱟᱹᱰᱤ ᱠᱤᱪᱷᱩ ᱦᱩᱭ ᱫᱟᱲᱮᱭᱟᱜᱼᱟ, ᱛᱚ ᱚᱱᱟ ᱛᱮ ᱟᱹᱵᱤᱱ ᱫᱚ ᱱᱤᱥᱪᱳᱭ ᱵᱤᱱ ᱟᱸᱡᱚᱢ ᱠᱟᱫᱟ ᱡᱮ ᱡᱚᱠᱷᱚᱱ ᱟᱡᱚᱫᱤᱭᱟᱹ ᱥᱮᱸᱫᱽᱨᱟ ᱠᱚ ᱪᱟᱞᱟᱜᱼᱟ ᱾ ᱛᱚᱠᱷᱚᱱ ᱫᱚ ᱡᱩᱫᱤ ᱟᱢ ᱚᱲᱟᱜ ᱨᱮ ᱮᱨᱟᱭ ᱛᱟᱦᱮᱸᱱ ᱛᱟᱢᱟ, ᱩᱱᱤᱭᱟᱜ ᱢᱮᱲᱦᱮᱫ ᱥᱟᱠᱟᱢ ᱟᱢ ᱤᱭᱟᱹ ᱫᱷᱩᱛᱤ ᱨᱮ ᱜᱷᱮᱴ ᱠᱟᱛᱮᱫ ᱠᱚ ᱤᱫᱤ ᱛᱚᱨᱟᱭᱟ ᱾ ᱦᱮᱸ ᱛᱚ ᱚᱱᱟ ᱫᱚ ᱱᱚᱣᱟ ᱠᱟᱨᱚᱱ ᱛᱮ ᱟᱪᱪᱷᱟ ᱦᱮᱸ ᱟᱫᱚ ᱚᱱᱟ ᱫᱚ ᱱᱚᱣᱟ ᱠᱟᱨᱚᱱ ᱛᱮᱜᱮ ᱠᱚ ᱤᱫᱤᱭᱟ ᱠᱟᱨᱚᱱ ᱡᱩᱫᱤ ᱡᱟᱦᱟᱸᱭ ᱦᱚᱲ ᱥᱮᱸᱫᱽᱨᱟᱭ ᱪᱟᱞᱟᱜ ᱠᱟᱱᱟ ᱵᱟᱭ ᱦᱤᱡᱩᱜᱼᱟ, ᱵᱟᱭ ᱨᱩᱣᱟᱹᱲ ᱦᱮᱡ ᱫᱟᱲᱮᱭᱟᱜᱼᱟ, ᱚᱱᱟᱛᱮ ᱢᱮ ᱥᱟᱠᱟᱢ ᱫᱚ ᱟᱡ ᱮᱨᱟᱣᱟᱜ ᱚᱱᱟ ᱫᱚ ᱤᱫᱤ ᱛᱚᱨᱟᱭᱟᱭ ᱤᱱᱟᱹᱠᱷᱟᱱ ᱟᱫᱚ ᱚᱱᱟ ᱫᱚ ᱡᱟᱛᱮ ᱡᱩᱫᱤ ᱦᱤᱡᱩᱜᱼ ᱟᱭ ᱛᱟᱦᱚᱞᱮ ᱡᱮᱫᱤᱱᱮ ᱦᱮᱡ ᱮᱱᱟ ᱥᱮᱫᱤᱱ ᱮᱭ ᱦᱚᱨᱚᱜ ᱨᱩᱣᱟᱹᱲ ᱟᱭᱟ ᱡᱩᱫᱤ ᱵᱟᱭ ᱦᱮᱡ ᱫᱟᱲᱮᱭᱟᱫᱟ ᱛᱟᱦᱚᱞᱮ ᱚᱱᱟ ᱫᱚ ᱚᱸᱰᱮ ᱜᱮ ᱪᱟᱵᱟᱭᱮᱱᱟ ᱾ ᱚᱱᱠᱟ ᱵᱮᱯᱟᱨᱚᱜ ᱠᱟᱱᱟ ᱟᱨᱠᱤ,
ᱚ ᱜᱚᱝᱠᱮ ᱟᱸᱡᱚᱢ ᱫᱚ ᱟᱸᱡᱚᱢ ᱵᱟᱲᱟ ᱦᱩᱭ ᱠᱟᱱᱟ ᱾ ᱥᱮᱸᱫᱽᱨᱟ ᱫᱚ ᱚᱱᱠᱟ ᱫᱚ ᱟᱸᱡᱚᱢ ᱵᱟᱲᱟ ᱠᱟᱱ ᱜᱤᱭᱟ, ᱵᱟᱞᱮ ᱵᱟᱞᱮ ᱪᱟ ᱨᱮᱱᱟᱜ ᱥᱚᱢᱚᱭ ᱵᱟᱞᱮ ᱧᱟᱢ ᱟᱠᱟᱫᱟ ᱥᱮ
ᱚ ᱦᱮᱸ ᱟᱫᱚ ᱵᱟᱭᱨᱮ ᱠᱚᱨᱮ ᱛᱟᱦᱮᱸ ᱞᱮᱱᱠᱷᱟᱱ ᱫᱚ ᱛᱤᱨᱮ ᱥᱚᱢᱚᱭ ᱦᱩᱭᱩᱜᱼᱟ, ᱢᱟ ᱞᱟᱹᱭᱵᱤᱱ?